ᱦᱮᱞᱳ
ᱦᱮᱞᱳ
ᱦᱮᱸ ᱞᱟᱹᱭᱮᱜ ᱟᱹᱧ ᱮᱢᱟᱹᱭ ᱵᱟᱝ ᱟᱸᱡᱚᱢᱚᱜ ᱠᱟᱱᱟ
ᱦᱮᱸ ᱫᱤᱫᱤ ᱟᱸᱡᱚᱢᱚᱜ ᱠᱟᱱᱟ᱾
ᱦᱮᱸᱻ ᱟᱫᱚ ᱟᱯᱮ ᱥᱮᱱ ᱫᱚ ᱦᱮᱸᱻ ᱪᱮᱫ ᱦᱚᱸ ᱵᱟᱝᱜᱮ ᱫᱩᱲᱩᱵ ᱵᱟᱲᱟ ᱠᱟᱱᱟᱹᱧ ᱡᱚᱢ ᱵᱟᱲᱟ ᱠᱟᱛᱮᱫ᱾ ᱟᱨ ᱟᱢᱫᱚ ᱪᱮᱫ ᱠᱚᱢ ᱪᱤᱠᱟᱹᱭᱮᱫᱟ?
ᱤᱧ ᱦᱚᱸ ᱡᱚᱢ ᱵᱟᱲᱟ ᱠᱟᱛᱮᱜ ᱚᱲᱟᱜ ᱠᱚᱨᱮᱜ ᱜᱮ ᱫᱤᱫᱤ ᱫᱟᱹᱲ ᱵᱟᱲᱟ ᱠᱟᱹᱱᱟᱹᱧ ᱦᱚᱞᱟ ᱢᱟᱫᱷᱮ ᱛᱮ ᱫᱟᱜ ᱮ ᱛᱟᱦᱮᱸᱜ ᱟᱫᱚ ᱛᱮᱦᱮᱧ ᱫᱚ ᱯᱷᱟᱸᱠᱟ ᱟᱠᱟᱫ ᱛᱮ ᱵᱟᱦᱨᱮ ᱠᱚᱨᱮᱞᱮ ᱫᱩᱲᱩᱵ ᱵᱟᱲᱟᱟᱠᱟᱱᱟ᱾
ᱚ ᱟᱫᱚ ᱛᱤᱱᱟᱹᱜ ᱫᱤᱱ ᱮ ᱡᱟᱹᱯᱩᱫ ᱠᱮᱫᱟ ᱟᱨ ᱮᱨ ᱟᱯᱷᱚᱨ ᱠᱚ ᱫᱚ ᱯᱮ ᱛᱤᱱᱟᱹᱜ ᱥᱟᱺᱜᱤᱧ ᱠᱮᱫ ᱟᱨ ᱥᱮᱯᱮ ᱨᱚᱦᱚᱭ ᱠᱚᱯᱮ ᱮᱛᱚᱦᱚᱵ ᱟᱠᱟᱫᱟ ᱟᱞᱮ ᱥᱮᱱ ᱢᱟ ᱱᱚᱝᱠᱟ ᱫᱟᱭ ᱡᱟᱜ ᱫᱟᱹᱯᱩ ᱠᱷᱟᱹᱛᱤᱨ ᱛᱮ ᱢᱟᱱᱮ ᱴᱚᱞᱟ ᱠᱚᱢᱟ ᱢᱟᱱᱮ ᱡᱟᱨᱠᱟᱣᱮᱱ ᱛᱟᱞᱮᱭᱟ ᱢᱟᱱᱮ ᱢᱟᱱᱮ ᱫᱷᱤᱨᱤ ᱦᱟᱹᱥᱩ ᱮᱨ ᱜᱤᱰᱤ ᱠᱮᱫ ᱫᱚ ᱚᱱᱮ ᱡᱟᱨᱠᱟ ᱟᱠᱟᱱ ᱛᱟᱞᱮᱭᱟ ᱢᱟᱱᱮ ᱵᱟᱭ ᱥᱤᱛᱩᱝ ᱞᱮᱠᱷᱟᱡ᱾ ᱟᱨ ᱢᱤᱫ ᱫᱷᱟᱣ ᱵᱟᱭ ᱫᱟᱜ ᱞᱮᱠᱷᱟᱱ ᱢᱟᱱᱮ ᱚᱱᱟ ᱛᱚᱞᱟ ᱛᱩᱫ ᱫᱚ ᱵᱟᱝ ᱜᱟᱱᱚᱜ ᱛᱟᱞᱮᱭᱟ ᱟᱫᱚ ᱟᱯᱮ ᱫᱚ ᱛᱤᱱᱟᱹᱜ ᱥᱟᱺᱜᱤᱧ?
ᱦᱮᱸ ᱟᱞᱮ ᱥᱮᱫ ᱦᱚᱸ ᱫᱟᱜ ᱡᱟᱹᱯᱩᱫ ᱠᱚᱫᱚᱭ ᱫᱟᱜ ᱠᱮᱫ ᱜᱮᱟᱭ ᱯᱮ ᱯᱩᱱ ᱫᱤᱱ ᱞᱮ ᱛᱟᱜ ᱜᱮ ᱫᱟᱜ ᱟᱠᱟᱟᱜᱼᱟᱭ ᱛᱮᱦᱮᱧ ᱜᱮ ᱠᱟᱹᱴᱤᱡ ᱮ ᱯᱷᱟᱸᱠᱟ ᱧᱚᱜ ᱠᱟᱜᱼᱟ ᱠᱤᱱᱛᱩ ᱨᱤᱢᱤᱫ ᱫᱚ ᱢᱮᱱᱟᱜ ᱜᱮᱭᱟ᱾ ᱟᱨ ᱛᱚᱞᱟ ᱠᱚᱫᱚ ᱞᱟᱦᱟᱛᱮ ᱡᱟᱦᱟᱸ ᱜᱮ ᱜᱤᱰᱤ ᱞᱮᱜᱼᱟ ᱚᱱᱟ ᱠᱚᱫᱚ ᱵᱟᱭ ᱱᱚᱥᱴᱚ ᱠᱟᱫᱟᱭ ᱟᱨ ᱡᱷᱚᱛᱚ ᱫᱚ ᱩᱱ ᱥᱚᱢᱚᱭ ᱫᱚ ᱵᱟᱠᱚ ᱜᱤᱰᱤ ᱫᱟᱲᱮ ᱠᱟᱣᱫᱟ ᱛᱚ ᱛᱟᱭᱚᱢ ᱛᱮ ᱩᱱᱠᱩ ᱟᱫᱟᱱ ᱫᱚᱠᱚ ᱜᱤᱰᱤ ᱟᱠᱟᱫᱟ ᱩᱱᱠᱩᱣᱟᱜ ᱫᱚᱭ ᱡᱟᱨᱠᱟᱣ ᱟᱠᱟᱫ ᱜᱮᱭᱟᱭ ᱚᱱᱟ ᱫᱚ ᱟᱫᱚ ᱦᱟᱨᱟᱜ ᱟᱥᱮ ᱵᱟᱝ ᱠᱮ ᱡᱟᱱᱤ ᱫᱚᱩᱥᱨᱟᱹ ᱛᱮ ᱥᱤᱛᱩᱝ ᱞᱮᱱ ᱨᱮᱦᱚᱸ ᱦᱟᱨᱟᱜ-ᱟ ᱥᱮ ᱵᱟᱝ ᱠᱮ ᱡᱟᱹᱱᱤ ᱱᱷᱟᱸᱜ ᱦᱟᱯ ᱯᱮ ᱟᱫᱚ ᱫᱚᱥᱨᱟᱹ ᱛᱮ ᱟᱨᱦᱚᱸ ᱜᱤᱰᱤ ᱦᱩᱭᱩᱜᱼᱟ ᱵᱟᱠᱷᱟᱱ ᱛᱚᱞᱟᱣ ᱦᱩᱭᱩᱜᱼᱟ᱾
ᱦᱮᱸ ᱟᱫᱚ ᱞᱟᱹᱭ ᱤᱧ ᱡᱮ ᱢᱟᱱᱮ ᱦᱮᱸ ᱟᱯᱮ ᱫᱤᱥᱚᱢ ᱥᱮᱫ ᱫᱚ ᱢᱟᱱᱮ ᱱᱤᱭᱟᱹ ᱚᱠ ᱠᱚᱨᱮ ᱢᱟᱱᱮ ᱱᱤᱛᱚᱜᱼᱟᱜ ᱞᱮᱠᱟᱛᱮ ᱫᱚ ᱦᱟᱸᱜ ᱤᱧ ᱞᱟᱹᱭᱟ ᱡᱮ ᱢᱟᱱᱮ ᱡᱟᱦᱱᱟᱜ ᱯᱚᱨᱚᱵᱽ ᱠᱚ ᱪᱮᱫ ᱯᱚᱨᱚᱵᱽ ᱠᱚ ᱦᱩᱭᱩᱜ ᱜᱮᱭᱟ ᱛᱟᱨᱯᱚᱨᱮ ᱨᱚᱢᱦᱟ ᱯᱟᱨᱚᱢᱱᱟ ᱵᱟᱨᱭᱟ ᱯᱮᱭᱟ ᱜᱟᱱ ᱫᱚ ᱟᱫᱚ ᱚᱠᱟᱴᱟᱜ ᱯᱚᱨᱚᱵᱽ ᱨᱮ ᱯᱩᱨᱟᱹ ᱡᱟᱹᱥᱛᱤ ᱜᱤ ᱨᱟᱹᱥᱠᱟᱹ ᱠᱤ ᱪᱟᱫᱟ ᱟᱨ ᱢᱟᱜ ᱢᱚᱬᱮ ᱠᱚ ᱯᱟᱨᱚᱢᱮᱱ ᱜᱮᱭᱟ ᱟᱯᱮ ᱥᱮᱱ ᱫᱚ᱾ ᱚᱠᱟ ᱚᱠᱛᱚᱨᱮ ᱩᱢ ᱠᱚ ᱢᱟᱜ ᱢᱚᱬᱮ ᱠᱮᱭᱟ ᱥᱮ ᱟᱥᱟᱲ ᱵᱚᱸᱜᱟ ᱥᱮ ᱵᱟᱹᱭᱥᱟᱹᱠ ᱵᱚᱸᱜᱟ ᱛᱤᱱᱟᱹᱜ ᱮᱢ ᱞᱟᱹᱭ ᱞᱮᱠᱷᱟᱱ ᱱᱟᱯᱟᱭ ᱠᱚᱜᱼᱟ
ᱫᱤᱭ ᱟᱞᱮ ᱥᱮᱫ ᱫᱚ ᱚᱱᱠᱟ ᱢᱟᱜ ᱢᱚᱬᱮ ᱞᱮᱠᱟᱛᱮᱫᱚ ᱱᱮᱛᱟᱨ ᱫᱚ ᱵᱟᱠᱚ ᱢᱟᱜ ᱢᱚᱬᱮᱮᱜᱼᱟ ᱟᱞᱮ ᱥᱮᱫ ᱫᱚ ᱦᱟᱱᱮ ᱪᱮᱫ ᱤᱧ ᱞᱟᱹᱭᱟ ᱦᱟᱱᱮ ᱯᱩᱥ ᱵᱚᱸᱜᱟ ᱢᱟᱱᱮ ᱦᱩᱨᱩ ᱦᱩᱲᱩ ᱮᱨ ᱥᱚᱢᱚᱭ ᱚᱱᱟ ᱫᱤᱱ ᱠᱚ ᱢᱟᱜ ᱢᱚᱲᱮᱜᱼᱟ ᱱᱮᱛᱟᱨ ᱫᱤᱱ ᱫᱚ ᱟᱞᱮᱥᱮᱫ ᱫᱚ ᱵᱟᱝᱜᱮ᱾
ᱚᱦᱚᱸ ᱟᱫᱚ ᱞᱟᱹᱭᱮᱫ ᱟᱹᱧ ᱡᱮ ᱢᱟᱹᱭ ᱱᱮᱛᱟᱨ ᱢᱟ ᱦᱟᱜ ᱮ ᱫᱟᱜ ᱡᱟᱹᱯᱩᱫᱽ ᱮ ᱜᱮᱭᱟ ᱟᱫᱚ ᱚᱱᱟ ᱫᱟᱜ ᱡᱟᱹᱯᱩᱫ ᱠᱷᱟᱹᱛᱤᱨ ᱮ ᱢᱟᱱᱮ ᱱᱟ ᱱᱟᱶᱟ ᱡᱮᱢᱚᱱ ᱟᱵᱚ ᱡᱮᱢᱚᱱ ᱱᱟᱶᱟ ᱱᱟᱶᱟ ᱦᱚᱲᱢᱚ ᱨᱚᱜᱽ ᱵᱚᱱ ᱧᱟᱢᱟ ᱠᱤᱢᱵᱟ ᱡᱩᱜᱽ-ᱡᱩᱜᱽ ᱵᱚᱱ ᱦᱟᱨᱟ ᱡᱩᱣᱟᱹᱱ ᱞᱮᱱᱠᱷᱟᱱ ᱚᱱᱠᱟ ᱜᱮ ᱡᱮᱢᱚᱱ ᱞᱮᱜᱮᱡ ᱞᱮᱜᱮᱡ ᱟᱲᱟᱜ ᱥᱟᱠᱟᱢ ᱠᱚ ᱦᱟᱨᱟᱜᱼᱟ ᱟᱫᱚ ᱚᱠᱟ ᱟᱲᱟᱜ ᱠᱚ ᱟᱯᱮᱥᱮᱱ ᱢᱮᱱᱟᱜᱼᱟ ᱟᱨ ᱛᱤᱱᱟᱹᱜ ᱜᱟᱱ ᱯᱮ ᱡᱚᱢᱟ ᱛᱟᱯᱚᱨᱮ ᱩᱯ ᱚᱠᱟ ᱟᱲᱟᱜ ᱢᱟᱱᱮ ᱢᱤᱫᱴᱮᱱ ᱦᱟᱸᱜ ᱢᱟᱛᱚ ᱵᱟᱲᱟᱭ ᱢᱟᱵᱚᱱ ᱵᱟᱲᱟᱭ ᱜᱮᱭᱟ ᱟᱫᱚ ᱮᱱᱛᱮ ᱨᱮᱦᱚᱸ ᱱᱚᱸᱰᱮ ᱠᱩᱠᱞᱤᱧ ᱫᱚᱦᱚᱭᱮᱫᱟ ᱢᱟᱱᱮ ᱚᱠᱟ ᱟᱲᱟᱜ ᱵᱚᱱ ᱡᱚᱢ ᱞᱮᱠᱷᱟᱱ ᱟᱵᱚᱣᱟᱜ ᱵᱟᱝᱢᱟ ᱞᱟᱹᱭ ᱟᱠᱚ ᱦᱚᱲᱢᱚ ᱨᱮ ᱢᱟᱱᱮ ᱰᱟᱠᱛᱟᱨ ᱞᱮᱠᱮ ᱠᱟᱹᱢᱤᱭᱟ ᱢᱟᱱᱮ ᱢᱟᱭᱟᱢᱮ ᱥᱟᱨᱥᱟᱣᱟ ᱪᱮᱫ ᱟᱲᱟᱜ ᱵᱚᱱ ᱡᱚᱢ ᱞᱮᱠᱷᱟᱱ? ᱵᱟᱲᱟᱭ ᱠᱷᱟᱱᱮᱢ ᱞᱟᱹᱭ ᱫᱟᱲᱮᱭᱟᱜᱼᱟᱢ
ᱫᱤᱫᱤ ᱟᱲᱟᱜ ᱞᱮᱠᱟ ᱱᱚᱛᱮ ᱢᱟ ᱚᱱᱠᱟ ᱢᱟ ᱡᱚᱢ ᱦᱩᱭᱩᱜ ᱜᱮᱭᱟ ᱵᱟᱨᱯᱮ ᱟᱲᱟᱜ ᱠᱚ ᱡᱟᱦᱟᱸᱜᱮ ᱢᱮᱱᱟᱜ ᱠᱚᱣᱟ ᱟᱹᱰᱤ ᱠᱤᱪᱷᱩ ᱡᱮᱢᱚᱱ ᱠᱟᱱᱟ ᱟᱲᱟᱜ ᱰᱟᱹᱰᱩ ᱟᱲᱟᱜ ᱠᱚ ᱜᱟᱹᱱᱫᱷᱟᱹᱨᱤ ᱟᱲᱟᱜ ᱠᱚ ᱟᱫᱚ ᱩᱱᱟᱹᱜ ᱨᱟᱱ ᱞᱮᱠᱟ ᱛᱮᱠᱟ ᱪᱟᱱᱟ ᱫᱟᱜ ᱠᱚ, ᱟᱫᱚ ᱨᱟᱱ ᱞᱮᱠᱟ ᱛᱮᱫᱚ ᱚᱠᱟ ᱨᱟᱱ ᱵᱮᱵᱽ ᱵᱮᱵᱽᱦᱟᱨᱚᱜᱼᱟ ᱥᱮ ᱚᱠᱟ ᱨᱟ ᱨᱟᱝ ᱨᱮ ᱟᱨ ᱦᱚᱸ ᱦᱟᱸᱰᱮ ᱞᱟᱜᱟᱼᱟ ᱚᱱᱟ ᱫᱚ ᱵᱟᱹᱧ ᱵᱟᱰᱟᱭ ᱜᱚᱫ ᱟᱠᱟᱜᱼᱟ ᱱᱟᱦᱟᱜ ᱟᱨ ᱵᱟᱰᱟᱭ ᱠᱷᱟᱱᱮᱢ ᱠᱟᱹᱴᱤᱡ ᱮᱢ ᱞᱟᱹᱭ ᱞᱮᱠᱷᱟᱱ ᱫᱤᱫᱤ ᱵᱷᱟᱜᱮ ᱠᱚᱜᱼᱟ᱾
ᱦᱩᱸᱜ ᱩᱸᱦᱩᱻ ᱞᱟᱹᱭᱟᱹᱧ ᱢᱟᱱᱮ ᱨᱟᱱ ᱞᱮᱠᱟ ᱛᱮᱫᱚ ᱦᱟᱸᱜ ᱟᱵᱚ ᱫᱚ ᱞᱟᱹᱭᱟᱠᱚ ᱢᱟᱱᱮ ᱟᱹᱰᱤ ᱪᱚᱞ ᱢᱮᱱᱟᱜᱼᱟ᱾ ᱢᱟᱱᱮ ᱱᱚᱣᱟ ᱫᱚ ᱥᱟᱱᱟᱢ ᱫᱤᱥᱚᱢ ᱨᱮᱱ ᱦᱚᱲ ᱜᱮᱠᱚ ᱵᱟᱲᱟᱭᱟ ᱟᱫᱚ ᱟᱢ ᱫᱚ ᱦᱚᱭᱛᱚ ᱦᱩᱰᱤᱧ ᱧᱚᱜ ᱜᱮᱭᱟᱢ ᱩᱱᱟᱹᱜ ᱜᱟᱱ ᱵᱟᱢ ᱟᱸᱜᱚᱪ ᱪᱤᱠᱟᱹᱛᱮ ᱟᱫᱚ ᱟᱸᱜᱚᱪ ᱦᱚᱸ ᱞᱟᱹᱠᱛᱤ ᱠᱟᱱ ᱜᱮᱭᱟ ᱠᱩᱠᱞᱤᱢ ᱫᱚᱦ ᱤᱧ ᱞᱟᱹᱭᱟᱢ ᱠᱟᱱᱟ ᱡᱮ ᱚᱱᱟ ᱫᱚ ᱡᱟᱦᱟᱸ ᱤᱭᱟᱹ ᱠᱚ ᱢᱮᱛᱟᱜ- ᱚᱱᱟ ᱰᱟᱝᱨᱟ ᱠᱟᱴᱟ ᱚᱲᱟᱜ ᱠᱚ ᱢᱮᱛᱟᱜ ᱠᱟᱱᱟ ᱚᱱᱟ ᱡᱚᱢ ᱞᱮᱠᱷᱟᱱ ᱪᱮᱛᱟ ᱢᱟᱭᱟ ᱡᱟᱹᱥᱛᱤᱜᱼᱟ᱾ ᱢᱟᱱᱮ ᱦᱚᱲᱢᱚ ᱵᱷᱟᱹᱜᱮ ᱫᱚᱦᱚᱭᱟᱭ᱾ ᱟᱨ ᱰᱟᱠᱛᱟᱨ ᱠᱚᱦᱚᱸ ᱚᱱᱟ ᱡᱚᱢ ᱞᱟᱹᱜᱤᱫ ᱠᱚ ᱞᱟᱹᱭᱟᱠᱚ ᱡᱮ ᱱᱚᱣᱟ ᱡᱚᱢ ᱯᱮ ᱟᱫᱚ ᱞᱟᱹᱭᱟᱜ ᱢᱤᱭᱟᱹᱧ ᱟᱫᱚ ᱟᱯᱮ ᱥᱮᱱ ᱚᱱᱠᱟ ᱡᱩᱫᱤ ᱦᱩᱭᱩᱜᱼᱟ ᱦᱟᱸᱜ ᱢᱟᱱᱮ ᱧᱮᱞ ᱢᱮ ᱦᱟᱸᱜ ᱡᱷᱟᱹᱞ ᱡᱷᱟᱹᱞ ᱥᱟ ᱠᱟᱢ ᱟᱨ ᱢᱟ. ᱱᱩᱢᱩᱜ ᱟ ᱟᱫᱚ ᱡᱟᱦᱟᱱᱟ ᱮᱢ ᱡᱚᱢᱟᱢ ᱦᱟᱸᱜ ᱤᱱᱟᱹᱠᱷᱟᱱ ᱢᱟᱱᱮ ᱦᱚᱲᱢᱚ ᱱᱟᱯᱟᱭ ᱫᱚᱦᱚᱭᱟᱭ
ᱦᱮᱸ ᱫᱤᱫᱤ ᱟᱞᱮᱥᱮᱫ ᱫᱚ ᱚᱱᱠᱟ ᱢᱟᱱᱮ ᱵᱷᱤᱱᱟᱹ ᱵᱷᱤᱱᱟᱹ ᱫᱤᱥᱚᱢ ᱮᱴᱟᱜ ᱮᱴᱟᱜ ᱫᱤᱥᱚᱢ ᱡᱚᱛ ᱛᱚᱛᱚ ᱥᱚᱢᱟᱱ ᱵᱟᱠᱚ ᱞᱟᱹᱭᱟ ᱟᱫᱚ ᱰᱟᱝᱨᱟ ᱠᱟᱴᱟ ᱟᱲᱟᱜ ᱧᱩᱛᱩᱢᱟᱱ ᱦᱚᱸ ᱦᱟᱸᱜ ᱵᱟᱹᱧ ᱟᱸᱡᱚᱢ ᱟᱠᱟᱫᱟ ᱟᱫᱚ ᱧᱮᱞᱟᱹᱧ ᱦᱟᱸᱜ ᱡᱩᱫᱤ ᱦᱮᱱᱟᱜ ᱠᱷᱟᱱ ᱡᱚᱢᱟᱹᱧ
ᱳ ᱟᱫᱚ ᱞᱟᱹᱭᱮᱫ ᱤᱧ ᱡᱟᱦᱟᱸ ᱯᱚᱱᱚᱛ ᱯᱚᱱᱚᱛ ᱠᱚᱨᱮ ᱱᱟᱦᱟᱜ ᱵᱚᱱᱟ ᱦᱩᱸ ᱵᱩᱨᱩ ᱵᱚᱸᱜᱟ ᱠᱚᱢᱟ ᱦᱩᱭᱩᱜ ᱜᱮᱭᱟ ᱦᱟᱸᱜ ᱟᱫᱚ- ᱦᱩᱸ ᱟᱯᱮ ᱥᱮᱫ ᱨᱮ ᱡᱟᱦᱟᱸᱱᱟᱜ ᱢᱟᱱᱮ ᱚᱱᱠᱟ ᱵᱩᱨᱩ ᱠᱚ ᱢᱮᱱᱟᱜ ᱟᱥᱮ ᱵᱟᱹᱱᱩᱜᱼᱟ? ᱛᱟᱯᱚᱨᱮ ᱵᱩᱨᱩ ᱯᱟᱛᱟ ᱧᱮᱞ ᱠᱚᱯᱮ ᱪᱟᱞᱟᱜ ᱟᱥᱮ ᱵᱟᱝ ᱛᱟᱼᱼ ᱯᱚᱨᱮ ᱚᱱᱟ ᱵᱩᱨᱩ ᱯᱟᱛᱟᱨᱮ ᱡᱟᱦᱟᱸ ᱠᱚ ᱟᱸᱡᱚᱢ ᱦᱩᱭ ᱠᱟᱱᱟ ᱡᱮ ᱵᱚᱸᱜᱟ ᱵᱩᱨᱩᱭ ᱜᱮᱭᱟ ᱠᱚ, ᱟᱫᱚ ᱟᱯᱮ ᱥᱮᱱ ᱫᱚ ᱵᱩᱨᱩ ᱠᱚᱫᱚ ᱢᱮᱱᱟᱜ ᱟᱥᱮ ᱵᱟᱝ, ᱧᱮᱧᱮᱞ ᱯᱮ ᱪᱟᱞᱟᱜ ᱟᱥᱮ ᱵᱟᱝ?
ᱫᱤᱫᱤ ᱟᱞᱮᱥᱮᱫ ᱫᱚ ᱵᱩᱨᱩ ᱵᱚᱸᱜᱟ ᱫᱚ ᱟᱸᱡᱚᱢ ᱟᱠᱟᱫᱟᱹᱧ ᱟᱨ ᱵᱤᱥᱤ ᱦᱚᱸ ᱛᱚ ᱵᱟᱝ ᱥᱟᱺᱜᱤᱧᱚᱜᱼᱟ ᱟᱫᱚ ᱟᱞᱮ ᱥᱮᱫ ᱫᱚ ᱪᱟᱞᱟᱣ ᱜᱮ ᱵᱤᱥᱤ ᱵᱟᱠᱚ ᱪᱟᱞᱟᱜᱼᱟ ᱛᱚ, ᱟᱫᱚ ᱧᱮᱞ ᱨᱮᱱᱟᱜ ᱪᱟᱞᱟᱜ ᱨᱮᱱᱟᱜ ᱤᱪᱪᱷᱟᱹ ᱫᱚ ᱢᱮᱱᱟᱜ ᱜᱮᱭᱟ᱾ ᱟᱫᱚ ᱵᱟᱼᱼ ᱠᱚ ᱪᱟᱞᱟᱜ ᱠᱷᱟᱹᱛᱤᱨ ᱵᱟᱹᱧ ᱧᱮᱞ ᱜᱚᱫ ᱟᱠᱟᱫᱼᱟ ᱱᱟᱜ ᱵᱩᱨᱩ ᱵᱚᱸᱜᱟ ᱛᱚ ᱟᱨ ᱵᱟᱰᱟᱭ ᱦᱚᱸ ᱚᱱᱠᱟ ᱫᱚ ᱵᱟᱹᱱᱩᱜᱼᱟ, ᱵᱟᱰᱟᱭᱟ. ᱧ ᱵᱩᱨᱩ ᱵᱚᱸᱜᱟ ᱦᱩᱭᱩᱜᱼᱟ᱾ ᱟᱫᱚ ᱵᱟᱝ ᱧᱮᱞ ᱠᱷᱟᱹᱛᱤᱨ ᱚᱱᱠᱟ ᱫᱚ ᱵᱟᱹᱧ ᱞᱟᱹᱭ ᱫᱟᱲᱮᱭᱟᱜ ᱠᱟᱱᱟ ᱱᱟᱸᱜ
ᱟᱪᱪᱷᱟ ᱚᱱᱟ ᱫᱚ ᱵᱟᱢ ᱪᱟᱞᱟᱣ ᱠᱟᱱᱟ ᱡᱮᱦᱮᱛᱩ ᱵᱟᱢ ᱞᱟᱹᱭ ᱫᱟᱲᱮ ᱭᱟᱜ ᱠᱟᱱᱟ᱾ ᱟᱫᱚ ᱞᱟᱹᱭᱮᱫ ᱟᱹᱧ ᱡᱮ ᱟᱯᱮ ᱥᱮᱱ ᱫᱚ ᱱᱮᱛᱟᱨ ᱢᱟᱦᱟᱸ ᱫᱚᱢᱮ ᱪᱚᱞ ᱢᱮᱱᱟᱜᱼᱟ ᱢᱟᱱᱮᱼᱼ ᱵᱮᱨᱟᱥ ᱠᱚᱛᱮ ᱵᱚᱱ ᱫᱟᱹᱛᱟᱹᱱᱤᱜ ᱠᱟᱱᱟ ᱟᱫᱚ ᱟᱢᱫᱚ ᱵᱮᱨᱟᱥ ᱛᱮ ᱫᱟᱹᱛᱟᱹᱱᱤ ᱵᱷᱟᱜᱤᱢ ᱵᱩᱡ? ᱵᱩᱡᱷᱟᱣᱟ ᱥᱮ ᱡᱟᱦᱟᱸ ᱟᱵᱚᱼᱼ ᱫᱟᱨᱮ ᱠᱟᱱ ᱛᱟᱵᱚ ᱱᱟ ᱥᱟᱨᱡᱚᱢ ᱫᱟᱨᱮ ᱥᱟᱨᱡᱚᱢ ᱫᱟᱛᱟᱹᱱᱤᱛᱮ ᱵᱷᱟᱜᱮᱢ ᱵᱩᱡᱷᱟᱹᱣᱟ ᱟᱨ, ᱟᱞᱮ ᱥᱮᱱ ᱢᱟᱛᱚ ᱦᱟᱸᱜ ᱚᱱᱠᱟ ᱵᱤᱨ ᱠᱚ ᱵᱟᱹᱱᱩᱜᱼᱟ ᱟᱫᱚ ᱟᱯᱮ ᱥᱮᱱ ᱫᱚ ᱵᱤᱨ ᱠᱚ ᱢᱮᱱᱟᱜ ᱟᱥᱮ ᱵᱟᱝ?
ᱫᱤᱫᱤ ᱟᱞᱮ ᱥᱮᱫ ᱦᱚᱸ ᱵᱤᱨ ᱫᱚ ᱢᱮᱱᱟᱜ ᱜᱮᱭᱟ ᱠᱤᱱᱛᱩ ᱥᱟᱺᱜᱤᱧ ᱧᱚᱜ ᱨᱮ ᱢᱮᱱᱟᱜ ᱠᱷᱟᱛᱼᱼ ᱛᱤᱨ ᱚᱱᱠᱟ ᱫᱤᱱ ᱵᱟᱝᱼᱼ ᱪᱟᱞᱟᱣ ᱠᱷᱟᱛᱤ ᱥᱟᱛᱡᱚᱢ ᱫᱟᱛᱟᱹᱱᱤ ᱫᱚ ᱵᱮᱥᱤ ᱫᱚ ᱵᱟᱠᱚ ᱵᱮᱵᱚᱦᱷᱟᱨ ᱜᱮᱭᱟ᱾ ᱟᱫᱚ ᱚᱱᱟ ᱠᱷᱟᱹᱛᱤᱨ ᱵᱨᱟᱥ ᱠᱚᱛᱮ ᱜᱮ ᱫᱟᱛᱟᱹᱱᱤ ᱵᱟᱲᱟᱜ ᱦᱩᱭᱩᱜ ᱜᱮᱭᱟ᱾ ᱟᱨ ᱮᱢᱚᱱ ᱦᱚᱸ ᱵᱟᱝᱟ ᱡᱮ ᱵᱟᱞᱮ ᱫᱟᱹᱛᱟᱹᱱᱤ ᱩᱛᱟᱹᱨᱚᱜ ᱜᱮᱭᱟ ᱥᱟᱨᱡᱚᱢ ᱛᱮᱦᱚᱸᱞᱮ ᱫᱟᱹᱛᱟᱹᱱᱤᱜ ᱜᱮᱭᱟ᱾ ᱟᱫᱚ ᱫᱤᱱ ᱫᱚ ᱵᱟᱝᱼᱜᱮ
ᱚ ᱦᱩ ᱦᱳᱭᱛᱚ ᱢᱟᱱᱮ ᱱᱟᱦᱟᱜ ᱡᱩᱜᱽ ᱨᱮᱢᱟ ᱦᱟᱸᱜ ᱫᱚᱢᱮᱜᱮ ᱧᱮᱞᱚᱜ ᱠᱟᱱᱟ ᱥᱮ ᱵᱮᱨᱟᱥ ᱠᱚᱛᱮ ᱠᱚ ᱛᱟᱹᱱᱤᱜ ᱠᱟᱱᱟ᱾ ᱟᱫᱚ ᱞᱟᱹᱭᱮᱫ ᱟᱹᱧ ᱡᱮᱼᱼ ᱢᱟᱱᱮ ᱥᱮᱫᱟᱭ ᱡᱩᱜᱽ ᱨᱮᱫᱚ ᱦᱟᱸᱜ ᱛᱟᱦᱮᱸ ᱠᱟᱱ ᱜᱮᱭᱟ ᱢᱟᱱᱮ ᱢᱤᱥᱤᱱ ᱠᱚᱦᱚᱸ ᱢᱟᱛᱚ ᱵᱟᱝ ᱛᱟᱦᱮᱸ ᱮᱱᱟ ᱟᱵᱚ ᱢᱟ ᱰᱷᱤᱝᱠᱤ ᱠᱚᱛᱮ ᱵᱚ ᱪᱟᱣᱞᱮ ᱠᱚᱠᱚ ᱞᱟᱹᱦᱩᱫᱮᱫ ᱛᱟᱦᱮᱸᱱᱟ ᱰᱤᱷᱤᱝᱠᱤ ᱛᱮᱜᱮ ᱚᱱᱟ ᱦᱚᱞᱚᱝ ᱠᱚᱠᱚ ᱛᱮᱭᱟᱨᱮᱫ ᱛᱟᱦᱮᱫᱱᱟ ᱟᱫᱚ, ᱚᱱᱟ ᱰᱷᱤᱝᱠᱤ ᱫᱚ ᱱᱮᱛᱟᱨ ᱫᱚ ᱟᱯᱮᱥᱮᱫ ᱪᱚᱞ ᱢᱮᱱᱟᱜ ᱟᱥᱮ ᱵᱟᱝ᱾ ᱥᱮ ᱧᱮᱞ ᱟᱠᱟᱜ ᱟᱢ ᱥᱮ ᱵᱟᱝ ᱟᱨ ᱰᱷᱤᱝᱠᱤ ᱨᱮᱱᱟᱜ ᱦᱩᱲᱩᱝ ᱡᱟᱹᱥᱛᱤ ᱥᱤᱵᱤᱞᱮᱢ ᱵᱩᱡᱷᱟᱹᱣᱟ ᱥᱮ? ᱡᱟᱦᱟᱸ ᱢᱮᱥᱤᱱ ᱛᱮ ᱤᱭᱟᱹ ᱭᱟᱵᱚᱱ ᱯᱮᱥᱟᱣ ᱟᱵᱚᱱ ᱚᱱᱟ ᱵᱷᱟᱜᱤᱢ ᱵᱩᱡᱷᱟᱹᱣᱟ ᱱᱟᱥᱮᱱᱟᱜ ᱮᱢ ᱞᱟᱹᱭ ᱞᱮᱠᱷᱟᱱᱼᱼ ᱵᱷᱟᱹᱜᱤ ᱠᱚᱜ-ᱟ
ᱦᱮᱸ ᱫᱤᱫᱤ ᱰᱷᱤᱝᱠᱤ ᱦᱚᱸ ᱩᱱᱫᱤᱱ ᱫᱚ ᱦᱤᱥᱤ ᱛᱟᱦᱮ ᱠᱟᱱᱟ ᱟᱨ ᱱᱮᱛᱟᱨ ᱫᱤᱱ ᱢᱟ ᱵᱟᱹᱭ ᱵᱟᱹᱭᱛᱮ ᱢᱮᱥᱤᱱ ᱠᱚ ᱩᱰᱩᱠ ᱠᱷᱟᱛᱤᱨ ᱚᱱᱟ ᱠᱚᱫᱚ ᱵᱟᱵᱚᱱ ᱵᱮᱣᱦᱟᱨᱮᱫᱼᱟ ᱥᱮ ᱟᱫ ᱪᱟᱵᱟᱜ ᱠᱟᱱᱟ ᱚᱱᱠᱟ ᱞᱮᱠᱟᱛᱮ ᱧᱮᱞ ᱰᱷᱤᱝᱠᱤ ᱫᱚ ᱧᱮᱞ ᱦᱚᱧ ᱧᱮᱞ ᱟᱠᱟᱫᱼᱟ ᱟᱨ ᱰᱷᱤᱝᱠᱤ ᱞᱟ. ᱦᱩᱫ ᱦᱚᱞᱚᱝ ᱦᱚᱧ ᱡᱚᱢ ᱠᱟᱜᱼᱟ ᱚᱱᱠᱟ ᱞᱮᱠᱟᱛᱮ ᱰᱷᱤᱝᱠᱤ ᱞᱟ. ᱦᱩᱫ ᱦᱚᱞᱚᱝ ᱦᱚᱞᱚᱝ ᱡᱟᱦᱟᱸ ᱥᱤᱵᱤᱞᱟ ᱢᱮᱥᱤᱱ ᱠᱷᱚᱱ ᱫᱚ ᱰᱷᱤᱝᱠᱤ ᱦᱩᱞᱩᱜ ᱦᱚᱞᱚᱝ ᱜᱮ ᱡᱟᱹᱥᱛᱤ ᱥᱤᱵᱤᱞᱟ
ᱦᱳᱭ ᱟᱹᱰᱤ ᱱᱟᱯᱟᱭᱮᱢ ᱞᱟᱹᱭ ᱠᱮᱜᱼᱟ ᱡᱮ ᱪᱷᱮᱵᱮᱞ ᱫᱚ ᱢᱟᱱᱟᱣ ᱫᱚ ᱛᱚ ᱠᱟᱨᱮᱱ ᱛᱮ ᱦᱤᱡᱩᱜ ᱠᱟᱱᱟ ᱥᱮ ᱢᱟᱱᱮ ᱥᱤᱵᱤᱞ ᱡᱤᱱᱤᱥᱴᱟᱜ ᱪᱟᱵᱟᱜ ᱠᱟᱱᱟ ᱟᱫᱚ ᱞᱟᱹᱭᱮᱫ ᱟᱹᱧ ᱡᱮ ᱢᱟᱱᱮ ᱟᱯᱮ ᱫᱤᱥᱚᱢ ᱨᱮᱫᱚ ᱢᱟᱱᱮ ᱡᱟᱦᱟᱱᱟᱜ ᱟᱵᱚᱣᱟᱜ ᱥᱟᱡᱟᱣ ᱥᱟᱯᱲᱟᱣ ᱠᱚ ᱟᱵᱚᱣᱟᱜ ᱥᱟᱱᱛᱟᱲᱟᱜ ᱥᱟᱡᱟᱣ ᱥᱟᱯᱲᱟᱣ ᱠᱚ ᱢᱟᱱᱮ ᱱᱤᱛᱚᱜ ᱞᱮᱠᱟᱛᱮ ᱦᱟᱸᱜ ᱢᱟᱱᱮ ᱟᱹᱰᱤ ᱠᱚᱢ ᱜᱮ ᱧᱮᱞ ᱢᱟ ᱧᱮᱞᱚᱜ ᱠᱟᱱᱟ ᱟᱫᱚ ᱮᱱᱛᱮ ᱨᱮᱦᱚᱸ ᱱᱚᱸᱰᱮ ᱠᱩᱠᱞᱤᱧ ᱫᱚᱦᱚᱭᱮᱫᱼᱟ ᱡᱮ ᱧᱮᱞᱚᱜ ᱠᱟᱱᱟ ᱥᱮ ᱵᱟᱝ ᱡᱟᱦᱟᱸ ᱫᱚᱠᱚ ᱢᱮᱛᱟᱜᱼᱟ ᱵᱟᱝᱠᱤ ᱵᱟᱝᱠᱤ ᱠᱚ ᱢᱮᱛᱟᱜᱼᱟ ᱛᱟᱨ ᱯᱚᱨᱮ ᱠᱚ ᱢᱮᱛᱟᱜᱼᱟ ᱯᱮ ᱜᱟᱪᱷᱤ ᱛᱚᱲᱟ ᱛᱟᱨᱯᱚᱨᱮ ᱠᱚ ᱢᱮᱛᱟᱜᱼᱟ ᱪᱚᱱᱫᱚ ᱦᱚᱨᱱᱟᱞᱟ ᱛᱟᱨᱯᱚᱨᱮ ᱠᱚ ᱢᱮᱛᱟᱜᱼᱟ ᱱᱟᱜ ᱪᱷᱟᱵᱤ ᱚᱱᱟ ᱠᱚᱨᱮ ᱫᱚ ᱢᱟᱱᱮ ᱡᱟᱦᱟᱱᱟᱜ ᱱᱟᱦᱟᱜ ᱡᱩᱜᱽᱨᱮᱱᱟᱜ ᱵᱟᱯᱞᱟ ᱠᱚᱨᱮ ᱫᱚ ᱚᱱᱟ ᱠᱚᱫᱚ ᱠᱚ ᱦᱚᱨᱚᱜ ᱟᱠᱚ ᱠᱟᱱᱟ ᱥᱮ ᱵᱟᱠᱚ ᱦᱚᱨᱚᱜ ᱟᱠᱚ ᱠᱟᱱᱟ
ᱦᱮᱸ ᱫᱤᱫᱤ ᱚᱱᱟ ᱠᱚᱫᱚ ᱟᱞᱮ ᱥᱮᱫ ᱫᱚ ᱦᱩᱭᱩᱜ ᱠᱟᱱ ᱜᱮᱭᱟ ᱟᱫᱚ ᱚᱱᱟ ᱠᱚ ᱤᱫᱤ ᱠᱛᱮᱫ ᱫᱚ ᱵᱤᱥᱤ ᱵᱟᱰᱟᱭ ᱵᱟᱹᱱᱩᱜ ᱛᱤᱧᱟ ᱟᱫᱚ ᱠᱟᱹᱡ ᱮᱢ ᱞᱟᱹᱭ ᱞᱮᱠᱷᱟᱱ ᱱᱟᱯᱟᱭ ᱠᱚᱜᱼᱟ ᱵᱤᱥᱤ ᱤᱧᱟᱹᱜ ᱛᱚ ᱵᱟᱰᱟᱭ ᱵᱟᱹᱱᱩᱜ ᱟᱠᱟᱜᱼᱟ
ᱵᱟᱝᱠᱤ ᱫᱚ ᱡᱟᱸᱦᱟ ᱫᱚ ᱢᱟᱱᱮ ᱜᱳᱞ ᱜᱮ ᱢᱚᱴᱟ ᱧᱚᱜ ᱢᱟᱱᱮ ᱛᱟᱦᱮᱱᱟ ᱜᱳᱞ ᱜᱮ ᱢᱚᱴᱟ ᱧᱚᱜ ᱛᱟᱦᱮᱱᱟ ᱡᱟᱦᱟᱸ ᱫᱚ ᱨᱩᱯᱟᱹ ᱨᱮᱱᱟᱜ ᱛᱟᱦᱮᱱᱟ ᱚᱱᱟ ᱫᱚ ᱤᱭᱟ. ᱨᱮᱠᱚ ᱦᱚᱨᱚᱜ-ᱟ ᱡᱟᱸᱜᱟ ᱨᱮᱠᱚ ᱦᱚᱨᱚᱜᱟ ᱛᱟᱯᱚᱨᱮ ᱛᱤ ᱨᱮᱠᱚ ᱦᱚᱨᱚᱜᱟ ᱛᱟᱯᱚᱨᱮ ᱡᱟᱸᱦᱟ ᱢᱩ ᱨᱮᱱᱟᱜ ᱯᱷᱩᱞᱤ ᱡᱟᱦᱟᱸᱱᱟᱠᱪᱷᱟ ᱵᱤᱱ ᱞᱟᱹᱭᱮᱜᱼᱟ ᱚᱱᱟ ᱫᱚ ᱯᱮᱭᱟ ᱯᱟᱛᱟ ᱛᱟᱦᱮᱱᱟ ᱢᱟᱱᱮ ᱯᱮᱭᱟ ᱥᱟᱠᱟᱢ ᱯᱮᱭᱟ ᱥᱟᱠᱟᱢ ᱨᱮ ᱯᱮᱭᱟ ᱡᱷᱩᱱᱠᱟᱹ ᱛᱟᱦᱮᱱᱟ᱾ ᱟᱨ ᱡᱟᱦᱟᱸ ᱪᱚᱱᱫᱚᱦᱟᱨ ᱢᱟᱞᱟᱧ ᱞᱟᱹᱭᱮᱜᱼᱟ ᱚᱱᱟ ᱫᱚ ᱯᱮ ᱛᱷᱟᱠ ᱛᱮ ᱛᱚᱞ ᱛᱟᱦᱮᱱᱟ ᱟᱨ ᱫᱮᱭᱟ ᱥᱮᱫ ᱨᱮ ᱢᱤᱫ ᱴᱮᱱ ᱪᱟᱸᱫᱚᱭ ᱛᱟᱦᱮᱱᱟ ᱟᱫᱚ ᱟᱹᱰᱤ ᱪᱚᱨᱚᱠ ᱢᱟᱱᱮ ᱩᱱ ᱫᱟᱨ ᱫᱚ ᱢᱟᱱᱮ ᱱᱟᱣᱟ ᱵᱟᱦᱩ ᱡᱟᱶᱟᱭ ᱠᱚ ᱧᱮᱞᱚᱜ ᱠᱟᱱ ᱛᱟᱦᱮᱱᱟ ᱚᱱᱟ ᱠᱚ ᱦᱚᱨᱚᱜ ᱟᱠᱚ ᱠᱟᱱ ᱛᱟᱦᱮᱱᱟ ᱟᱫᱚ ᱱᱤᱛᱚᱜ ᱢᱟ ᱦᱟᱸᱜ ᱡᱟᱹᱥᱛᱤ ᱚᱱᱟ ᱠᱚᱫᱚ ᱢᱟᱱᱮ ᱟᱫ ᱤᱫᱤᱜ ᱠᱟᱱᱟ ᱠᱤᱱᱛᱩ ᱚᱱᱟ ᱠᱚᱫᱚ ᱟᱵᱚ ᱥᱟᱶᱛᱟ ᱥᱚᱢᱟᱡ ᱨᱮ ᱮᱠᱟᱱᱛᱚ ᱫᱚᱦᱚ ᱞᱟᱹᱠᱛᱤ ᱠᱟᱱᱟ ᱥᱮ ᱵᱟᱝ ᱠᱟᱱᱟ ᱟᱢᱟᱜ ᱢᱚᱱᱮ ᱪᱮᱜ ᱮ ᱞᱟᱹᱭᱫᱟ?
ᱦᱮᱸ ᱚᱱᱟ ᱫᱚ ᱡᱮᱦᱮᱛᱩ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ ᱚᱱᱟᱛᱮ ᱤᱧᱟᱹᱜ ᱢᱮᱱ ᱞᱮᱠᱟᱛᱮ ᱚᱱᱟ ᱠᱚᱫᱚ ᱚᱝᱠᱟ ᱜᱮ ᱫᱚᱦᱚ ᱞᱟᱹᱠᱛᱤ ᱠᱟᱱ ᱜᱮᱭᱟ ᱟᱨ ᱟᱵᱚ ᱠᱚ ᱡᱩᱫᱤ ᱚᱱᱟ ᱠᱚ ᱵᱟᱵᱚᱱ ᱵᱮᱣᱦᱟᱨᱟ ᱛᱟᱞᱦᱮ ᱛᱚ ᱢᱤᱫ ᱫᱤᱱ ᱦᱤᱞᱳᱜ ᱟᱫ ᱪᱟᱵᱟᱜᱼᱟ ᱚᱱᱟ ᱠᱷᱟᱹᱛᱤᱨ ᱚᱱᱟ ᱠᱚᱫᱚ ᱫᱚᱦᱚ ᱜᱮ ᱞᱟᱹᱠ ᱛᱤᱠ ᱠᱟᱱᱟ ᱵᱮᱵᱚᱦᱟᱨ ᱜᱮ ᱞᱟᱹᱠᱛᱤ ᱠᱟᱱ ᱜᱮᱭᱟ᱾
ᱟᱨ ᱞᱟᱹᱭᱮᱜᱼᱟᱹᱧ ᱱᱚᱰᱮ ᱟᱨ ᱢᱤᱫᱴᱮᱱ ᱠᱩᱠᱞᱤᱧ ᱫᱚᱦᱚᱭᱮᱜᱼᱟ ᱡᱮ ᱱᱟᱦᱟᱜ ᱡᱩᱜᱽ ᱨᱮᱱ ᱛᱤᱨᱞᱟᱹ ᱠᱟᱱᱟᱢ ᱡᱮᱦᱩ ᱪᱚᱱ ᱫᱚ ᱟᱫᱚ ᱱᱟᱦᱟᱜ ᱡᱩᱜᱽ ᱨᱮᱱ ᱛᱤᱨᱞᱟ. ᱦᱩᱭ ᱠᱟᱛᱮᱜ ᱨᱮᱦᱚᱸ ᱠᱩᱞᱤᱧ ᱫᱚᱦᱚᱭᱫᱟ ᱡᱮ ᱟᱸ ᱱᱚᱝᱠᱟ ᱟᱵᱚᱣᱟᱜ ᱞᱟᱹᱭ ᱞᱟᱠᱪᱟᱨ ᱮᱱᱮᱡ ᱥᱮᱨᱮᱧ ᱛᱩᱢᱫᱟᱜ ᱴᱟᱢᱟᱠ ᱮᱱᱮᱡ ᱥᱮᱨᱮᱧ ᱮᱢ ᱠᱩᱥᱤᱭᱟᱜᱼᱟ? ᱥᱮ ᱡᱟᱦᱟᱸ ᱰᱤᱡᱮ ᱞᱟᱜᱽᱲᱮ ᱮᱱᱮᱡ ᱥᱮᱨᱮᱧ ᱮᱢ ᱠᱩᱥᱤᱭᱟᱜᱼᱟ? ᱟᱨ ᱱᱟᱥᱮᱱᱟᱜ ᱮᱢ ᱞᱟᱹᱭ ᱞᱮᱠᱷᱟᱱ ᱱᱟᱯᱟᱭ ᱠᱚᱜᱼᱟ?
ᱦᱮᱸ ᱫᱤᱫᱤ ᱤᱧᱟᱹᱜ ᱢᱮᱱ ᱞᱮᱠᱟᱛᱮ ᱫᱚ ᱟᱵᱚᱣᱟᱜ ᱥᱟᱱᱛᱟ ᱥᱚᱢᱟᱡᱽ ᱨᱮᱫᱚ ᱚᱱᱟ ᱛᱩᱢᱫᱟᱜ ᱴᱟᱢᱟᱠ ᱟᱛᱮᱜ ᱮᱱᱮᱡ ᱥᱮᱨᱮᱧ ᱜᱮ ᱵᱷᱟᱹᱜᱤᱭ-ᱟ ᱟᱨ ᱚᱱᱟ ᱜᱤᱧ ᱠᱩᱥᱤᱭᱟᱜ ᱜᱮᱭᱟ᱾ ᱟᱨ ᱰᱤᱡᱮ ᱞᱟᱜᱲᱮ ᱛᱮᱫᱚ ᱵᱟᱝ ᱵᱷᱟ. ᱜᱤᱭᱼᱟ ᱚᱱᱟ ᱛᱮᱜᱮ ᱥᱟᱱᱛᱟᱲ ᱥᱚᱢᱟᱡᱽ ᱮ ᱠᱷᱟᱨᱟᱯ ᱤᱫᱤᱭᱮᱜᱼᱟ ᱟᱵᱚ ᱥᱟᱱᱛᱟᱲ ᱥᱚᱢᱟᱡᱽ ᱨᱤᱱᱼᱼ ᱦᱚᱭ ᱦᱚᱯᱚᱱ ᱠᱚ ᱮᱴᱟᱜ ᱥᱟᱶ ᱛᱮᱠᱚ ᱞᱟᱦᱟ ᱪᱟᱞᱟᱜ ᱠᱟᱱᱟ ᱢᱮᱱᱠᱷᱟ ᱱᱟ ᱥᱟᱱᱛᱟ ᱥᱚᱢᱟᱡᱽ ᱫᱚᱠᱚ ᱵᱟᱹᱜᱤᱭᱟᱜ ᱠᱟᱱᱟ ᱚᱱᱟ ᱠᱷᱟᱹᱛᱤᱨ ᱤᱧᱟᱹᱜ ᱢᱮᱱ ᱞᱮᱠᱟ ᱛᱮᱫᱚ ᱵᱟᱯᱞᱟ ᱠᱚᱨᱮ ᱫᱚ ᱛᱩᱢᱫᱟᱜ ᱴᱟᱢᱟᱠ ᱛᱮᱜᱮ ᱪᱟᱞᱟᱣ ᱞᱮᱱᱠᱷᱟᱱ ᱱᱟᱯᱟᱭ ᱠᱚᱜᱼᱟ᱾ ᱟᱨ ᱚᱱᱟ ᱛᱮᱜᱮ ᱮᱱᱮᱡ ᱥᱮᱨᱮᱧ ᱞᱮᱠᱷᱟᱱ ᱵᱚᱱ ᱵᱷᱟᱹᱜᱤ ᱠᱚᱜᱼᱟ᱾
ᱟᱹᱰᱤ ᱱᱟᱯᱟᱭ ᱟᱹᱰᱤ ᱪᱚᱨᱚᱠᱮᱢ ᱞᱟᱹᱭ ᱯᱟᱥᱱᱟᱣ ᱠᱮᱜᱼᱟ ᱡᱮ ᱱᱚᱜᱼᱚᱭ ᱟᱢ ᱱᱟᱦᱟᱜ ᱡᱩᱜᱽ ᱨᱮᱱ ᱛᱤᱞᱟᱹ ᱦᱩᱭ ᱠᱟᱛᱮᱜ ᱨᱮᱦᱚᱸ ᱰᱷᱤᱡᱮ ᱞᱟᱜᱽᱲᱤ ᱵᱟᱢ ᱠᱩᱥᱤᱭᱟᱜᱼᱟ᱾ ᱡᱮᱦᱮᱛᱩ ᱞᱟᱭᱼᱞᱟᱠᱪᱟᱨᱮ ᱮᱢ ᱠᱩᱥᱤᱭᱟᱜᱼᱟ ᱢᱟᱱᱮ ᱟᱹᱰᱤ ᱨᱟᱹᱥᱠᱟᱹᱧ ᱵᱩᱡᱷᱟᱹᱣ ᱠᱮᱫᱟ ᱱᱚᱣᱟ ᱞᱟᱹᱭ ᱟᱸᱡᱚᱢ ᱠᱟᱛᱮᱜ᱾ ᱠᱟᱨᱚᱱ ᱫᱚ ᱰᱤᱡᱮ ᱞᱟᱹᱜᱲᱮ ᱢᱟ ᱟᱵᱚᱣᱟᱜ ᱥᱟᱶᱛᱟ ᱥᱚᱢᱟᱡ ᱮ ᱰᱩᱵᱩᱡ ᱮᱫᱟ᱾ ᱟᱨ ᱟᱵᱚ ᱦᱚᱲᱠᱚ ᱵᱟᱵᱚᱱ ᱵᱩᱡᱷᱟᱹᱜ ᱠᱟᱱᱟ ᱥᱮ ᱜᱤᱫᱽᱨᱟᱹ ᱠᱚ ᱵᱟᱵᱚᱱ ᱵᱩᱡᱷᱟᱹᱣ ᱫᱟᱲᱮᱭᱟᱠᱚ ᱠᱟᱱᱟ᱾ ᱚᱱᱟ ᱠᱷᱟᱹᱛᱤᱨ ᱛᱮ ᱟᱵᱚᱣᱟᱜ ᱥᱟᱶᱛᱟ ᱨᱮ ᱵᱟᱹᱲᱤᱜ ᱚᱨᱥᱚᱝ ᱯᱟᱲᱟᱜ ᱠᱟᱱᱟ᱾ ᱟᱨ ᱱᱚᱰᱮ ᱟᱨ ᱢᱤᱫᱴᱮᱱ ᱠᱩᱠᱞᱤᱧ ᱫᱚᱦᱚᱭᱮᱜᱼᱟ ᱢᱟᱹᱭ ᱡᱮ ᱞᱟᱹᱭᱮᱜᱼᱟᱹᱧ ᱡᱮ ᱰᱤᱡᱮ ᱞᱟᱜᱽᱲᱮ ᱮᱱᱮᱡ ᱵᱚᱱᱫᱚ ᱞᱟᱹᱜᱤᱫ ᱛᱮ ᱢᱟᱱᱮ ᱟᱵᱚ ᱥᱚᱢᱟᱡᱽ ᱨᱮᱱ ᱦᱮᱸᱜᱮ ᱢᱟᱱᱮ ᱵᱚᱭᱦᱟ ᱢᱤᱥᱤ ᱠᱚ ᱫᱟᱫᱟ ᱦᱤᱞᱤ ᱠᱚ ᱟᱭᱳ ᱵᱟᱵᱟ ᱠᱚ ᱜᱤᱫᱽᱨᱟᱹ ᱵᱩᱡᱷᱟᱹᱣ ᱮᱠᱟᱱᱛᱚ ᱞᱟᱹᱠᱛᱤ ᱠᱟᱱᱟ᱾ ᱥᱮ ᱵᱟᱝ ᱠᱟᱱᱟ? ᱥᱮ ᱜᱤᱫᱽᱨᱟᱹ ᱫᱚ ᱰᱤᱡᱮ ᱞᱟᱜᱽᱲᱮ ᱨᱮ ᱢᱮᱥᱟ ᱥᱚᱣᱟ ᱠᱚ ᱜᱟᱱᱚᱜᱼᱟ ᱥᱮ ᱵᱟᱝ ᱜᱟᱱᱚᱜᱼᱟ ᱟᱢᱟᱜ ᱢᱚᱱᱮ ᱪᱮᱜ ᱮ ᱞᱟᱹᱭᱮᱫᱟ?
ᱤᱧᱟᱹᱜ ᱢᱮᱱ ᱞᱮᱠᱟ ᱛᱮᱫᱚ ᱡᱟᱭᱦᱳᱠ ᱛᱚ ᱱᱮᱛᱟᱨ ᱠᱩᱡ ᱜᱤᱫᱽᱨᱟᱹ ᱡᱷᱚᱛᱚ ᱜᱮ ᱰᱤᱡᱮ ᱞᱟᱜᱲᱮ ᱥᱮᱫ ᱠᱚ ᱞᱟᱦᱟ ᱪᱟᱞᱟᱜ ᱠᱟᱱᱟ ᱚᱱᱟ ᱠᱷᱟᱹᱛᱤᱨ ᱟᱵᱚ ᱥᱟᱱᱛᱟ ᱥᱚᱢᱟᱡᱽ ᱦᱚᱸ ᱵᱟᱹᱭ ᱵᱟᱹᱭᱛᱮ ᱰᱩᱵᱩᱡ ᱪᱟᱞᱟᱜ ᱠᱟᱱᱟ ᱥᱮ᱾ ᱮᱴᱟᱜ ᱦᱚᱲ ᱥᱮᱫ ᱪᱟᱞᱟᱜ ᱠᱟᱱᱟ ᱚᱱᱟ ᱞᱮᱠᱟᱛᱮ ᱡᱚᱛᱚ ᱦᱚᱲ ᱡᱩᱫᱤ ᱟᱹᱛᱩ ᱟᱹ ᱛᱳ ᱨᱮᱱ ᱟᱭᱳ ᱵᱟᱵᱟ ᱡᱷᱚᱛᱚ ᱠᱚ ᱵᱚᱭᱦᱟ ᱢᱤᱥᱨᱟ ᱵᱚᱱ ᱵᱩᱡᱷᱟᱹᱣ ᱠᱮᱠᱚᱣᱟ ᱡᱮ ᱱᱚᱣᱟ ᱫᱚ ᱠᱷᱟᱨᱟᱯ ᱡᱤᱱᱤᱥ ᱠᱟᱱᱟ ᱟᱨ ᱚᱱᱟ ᱛᱮᱫᱚ ᱪᱟᱞᱟᱜ ᱵᱟᱝ ᱜᱟᱱᱚᱜᱼᱟ, ᱟᱵᱚᱣᱟᱜ ᱫᱚ ᱥᱟᱱᱛᱟ ᱥᱚᱢᱟᱡᱽ ᱠᱟᱱᱟ ᱡᱮᱦᱩ ᱛᱩ ᱛᱟᱢ ᱛᱩᱢᱫᱟᱜ ᱴᱟᱢᱟᱠ ᱦᱮᱱᱟᱜ ᱛᱟᱵᱚᱣᱟ ᱡᱟᱦᱟᱸ ᱫᱚ ᱵᱟᱯᱞᱟ ᱨᱮ ᱢᱟᱜᱽ ᱢᱚᱱᱮ ᱨᱮ ᱥᱚᱨᱦᱟᱭ ᱨᱮ ᱚᱱᱟ ᱠᱚᱨᱮ ᱨᱮᱵᱚᱱ ᱵᱮᱣᱦᱟᱨᱟ ᱟᱨ ᱚᱱᱟ ᱠᱚᱨᱮ ᱜᱮᱵᱚᱱ ᱮᱱᱮᱜ ᱥᱮᱨᱮᱧ ᱞᱮᱠᱷᱟᱱ ᱵᱷᱟᱹᱜᱤᱜᱼᱟ, ᱚᱱᱟ ᱵᱟᱫ ᱠᱟᱛᱮ ᱰᱤᱡᱮ ᱞᱟᱜᱲᱮ ᱛᱮ ᱮᱴᱟᱜ ᱮᱴᱟᱜ ᱨᱮ ᱪᱟᱞᱟᱣ ᱠᱟᱛᱮᱜ ᱫᱚ ᱮᱱᱮᱡ ᱥᱮᱨᱮᱧ ᱫᱚ ᱤᱧᱟᱹᱜ ᱢᱚᱛᱮ ᱫᱚ ᱵᱟᱝ ᱜᱟᱱᱚᱜ ᱠᱟᱱᱟ ᱚᱱᱟ ᱠᱷᱟᱹᱛᱤᱨ ᱡᱷᱚᱛᱚ ᱟᱵᱚ ᱟᱵᱚ ᱛᱮᱜᱮ ᱟᱛᱩᱨ ᱨᱮᱱ ᱡᱟᱦᱟᱸ ᱜᱮ ᱜᱚᱼᱵᱟᱵᱟ ᱦᱮᱱᱟᱜ ᱠᱚᱣᱟ ᱡᱚᱛᱚ ᱦᱚᱲ ᱵᱩᱡᱷᱟᱹᱣ ᱩᱪᱤᱛ ᱵᱩᱡᱷᱟᱹᱣ ᱟᱠᱚᱣᱟ ᱵᱚᱱ ᱡᱮ ᱟᱵᱚᱨᱮᱱ ᱠᱩᱲᱤ ᱜᱤᱫᱽᱨᱟᱹ ᱠᱚ ᱥᱮ ᱠᱚᱲᱟ ᱜᱤᱫᱽᱨᱟᱹ ᱠᱚ ᱚᱱᱟ ᱰᱟᱦᱟᱨ ᱥᱮᱫ ᱫᱚ ᱟᱞᱚ ᱠᱚ ᱞᱟᱦᱟ ᱪᱟᱞᱟᱜ ᱢᱟ
ᱟᱹᱰᱤ ᱱᱟᱯᱟᱭ ᱟᱢᱟᱜ ᱩᱭᱦᱟᱹᱨ ᱵᱷᱟᱵᱽᱱᱟ ᱤᱧ ᱫᱚᱢᱮᱧ ᱠᱩᱥ ᱟᱠᱟᱫ ᱛᱟᱢᱟ ᱡᱮ ᱱᱟᱦᱟᱜ ᱡᱩᱜᱽᱨᱮᱱ ᱛᱤᱨᱞᱟᱹ ᱦᱩᱭ ᱠᱟᱛᱮ ᱛᱤᱱᱟᱹᱜ ᱪᱚᱨᱚᱠ ᱜᱮᱢ ᱞᱟᱹᱭ ᱫᱟ ᱡᱮ ᱟᱭᱳ ᱵᱟᱵᱚᱱ ᱢᱮᱛᱟᱠᱚᱣᱟ ᱵᱩᱡᱷᱟᱹᱣ ᱠᱚᱣᱟᱵᱚᱱ ᱡᱮ ᱜᱤᱫᱽᱨᱟᱹ ᱠᱚ ᱱᱚᱛᱮ ᱠᱚ ᱪᱟᱞᱟᱣ ᱞᱮᱱᱠᱷᱟᱱ ᱱᱚᱣᱟ ᱫᱚ ᱟᱵᱚᱣᱟᱜ ᱥᱟᱶ ᱥᱟᱶᱛᱟ ᱥᱚᱢᱟᱡᱽ ᱨᱮ ᱵᱟᱹᱲᱤᱡ ᱚᱨᱥᱚᱝ ᱯᱟᱲᱟᱜ ᱠᱟᱱᱟ ᱟᱨ ᱟᱨ ᱢᱤᱫᱴᱮᱱ ᱠᱩᱠᱞᱤᱧ ᱫᱚᱦᱚᱭᱮᱫᱼᱟ ᱡᱮ ᱟᱵᱚ ᱥᱟᱶᱛᱟ ᱥᱚᱢᱟᱡᱽ ᱞᱮᱠᱟᱛᱮ ᱟᱵᱚ ᱥᱟᱶᱛᱟ ᱥᱚᱢᱟᱡᱽ ᱞᱮᱠᱟᱛᱮ ᱡᱟᱦᱟᱸ ᱯᱟᱹᱴᱭᱟᱹ ᱯᱟᱹᱴᱭᱟᱹ ᱜᱟᱞᱟᱝ ᱠᱚᱫᱚᱢ ᱵᱟᱲᱟᱭᱟ ᱥᱮ ᱵᱟᱝ ᱛᱟᱯᱚᱨᱮ ᱯᱟᱹᱴᱭᱟᱹ ᱫᱚ ᱚᱠᱟ ᱚᱠᱛᱚ ᱨᱮ ᱞᱟᱜᱟᱜᱼᱟ ᱟᱨ ᱛᱤᱱᱟᱹᱜ ᱚᱠᱛᱚᱨᱮ ᱚᱱᱟ ᱨᱮ ᱚ ᱢᱟᱱᱮ ᱜᱤᱛᱤᱡ ᱢᱟᱵᱚᱱ ᱜᱤᱛᱤᱡ ᱜᱮᱭᱟ ᱛᱤᱱᱟᱹᱜ ᱚᱠᱛᱚ ᱨᱮ ᱞᱟᱜᱟᱜᱼᱟ ᱟᱨ ᱚᱱᱟᱨᱮ ᱫᱩᱲᱩᱵ ᱠᱟᱛᱮᱫ ᱫᱚ ᱢᱟᱱᱮ ᱪᱮᱫ ᱠᱚᱠᱚ ᱪᱤᱠᱟᱹᱭᱟ ᱛᱟᱯᱚᱨᱮ ᱚᱱᱟᱫᱚ